ᱦᱮᱞᱳ ᱦᱮᱸ ᱡᱚᱦᱟᱨ ᱜᱮ
ᱟᱨ ᱢᱚᱡᱽ ᱵᱟᱲᱟ ᱜᱮᱛᱚ?
ᱦᱮᱸ ᱱᱤᱛᱚᱜ ᱫᱚ ᱢᱚᱡᱽ ᱵᱟᱲᱟ ᱜᱮ
ᱟᱪᱪᱷᱟ ᱪᱮᱜ ᱠᱚ ᱠᱟᱹᱢᱤ ᱵᱟᱲᱟᱭ ᱦᱩᱭᱩᱜ ᱠᱟᱱᱟ?
ᱠᱟᱹᱢᱤ ᱫᱚ ᱟᱪᱪᱷᱟ ᱟᱪᱪᱷᱟ ᱟᱨ ᱠᱟᱹᱢᱤ ᱠᱟᱡᱽ ᱠᱚᱫᱚ
ᱠᱟᱹᱢᱤ ᱠᱚᱫᱚ ᱥᱤ ᱵᱟᱲᱟ ᱦᱩᱭᱩᱜ ᱠᱟᱱᱟ ᱮᱨ ᱟᱯᱷᱚᱨ ᱠᱚ ᱪᱟᱞᱟᱜ ᱠᱟᱱᱟ ᱵᱟᱞᱮ ᱮᱨᱯᱷᱚᱨ ᱵᱟᱜᱟᱣ ᱠᱟᱱᱟ ᱟᱯᱮ ᱥᱮᱡ ᱚᱱᱛᱮ ᱪᱮᱜ ᱯᱮ ᱥᱮᱵᱟᱜ ᱪᱤᱠᱟᱹ ᱵᱟᱲᱟᱭᱮᱫᱟ ᱟᱯᱮ ᱠᱚᱜᱮ?
ᱵᱷᱳᱞᱮ ᱵᱟᱵᱟ
ᱟᱪᱪᱷᱟ ᱛᱷᱚᱲᱟ ᱜᱟᱱ ᱨᱚᱲ ᱰᱤᱥᱴᱟᱵᱚᱜ ᱠᱟᱱ ᱛᱟᱢᱟ ᱟᱻ ᱱᱮᱴᱚᱣᱟᱨᱠ ᱨᱮ ᱢᱮᱱᱟᱜ ᱢᱮᱭᱟ ᱥᱮ ᱵᱟᱝ?
ᱦᱮᱸ ᱯᱷᱩᱞ ᱱᱮᱴᱳᱣᱟᱨᱠ
ᱟᱪᱪᱷᱟ ᱟᱪᱪᱷᱟ ᱛᱷᱚᱲᱟ ᱜᱟᱱ ᱨᱚᱲ ᱛᱷᱚᱲᱟ